ᱦᱮᱞᱳ
ᱦᱮᱞᱳ
ᱦᱮᱸ ᱡᱚᱦᱟᱨ ᱜᱮ
ᱦᱮᱞᱳ
ᱦᱮᱸ ᱟᱹᱞᱤᱧᱟᱜ ᱟᱸᱡᱚᱢ
ᱦᱳᱭ ᱟᱸᱡᱚᱢᱚᱜ ᱠᱟᱱᱟ᱾
ᱱᱟᱯᱟᱭ ᱜᱮᱭᱟ ᱵᱤᱱ?
ᱦᱮᱞᱳ᱾
ᱦᱮᱸ ᱞᱟᱹᱭᱫᱟᱞᱤᱧ ᱟᱵᱤᱱᱟᱜ ᱨᱚᱲ ᱫᱚᱞᱤᱧ ᱟᱸᱡᱚᱢ ᱮᱫᱟ ᱞᱟᱹᱭᱫᱟᱞᱤᱧ ᱱᱟᱯᱟᱭ ᱜᱮᱭᱟ ᱵᱤᱱ?
ᱦᱳᱭ ᱱᱟᱯᱟᱭ ᱜᱮ ᱟᱵᱮᱱ ᱜᱮ ᱚᱠᱟ ᱞᱮᱠᱟ?
ᱦᱮᱸ ᱟᱹᱞᱤᱧ ᱦᱚᱸ ᱱᱟᱯᱟᱭ ᱜᱮᱭᱟᱞᱤᱧ, ᱟᱨ ᱚᱱᱟ ᱥᱟᱶᱛᱮ ᱚᱲᱟᱜ ᱦᱚᱲ ᱦᱚᱸ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ᱾
ᱵᱮᱥ ᱜᱮ ᱛᱟᱦᱮᱸ ᱞᱮᱱᱠᱷᱟᱡ ᱟᱨᱠᱤ
ᱦᱳᱭ ᱦᱮᱸ ᱦᱮᱸ᱾
ᱫᱟᱠᱟ ᱠᱚ ᱫᱚ ᱡᱚᱢ ᱵᱟᱲᱟ ᱦᱩᱭᱱᱟ?
ᱦᱮᱸ ᱫᱟᱠᱟ ᱠᱚᱫᱚ ᱦᱚᱜᱚᱭ ᱡᱚᱢ ᱡᱚᱢ ᱵᱟᱲᱟ ᱠᱟᱛᱮ ᱦᱚᱜᱚᱭ ᱫᱩᱲᱩᱵ ᱵᱟᱲᱟ ᱦᱩᱭ ᱠᱟᱱᱟ᱾
ᱟᱨ ᱫᱟᱠᱟ ᱵᱤᱱ ᱡᱚᱢ ᱠᱮᱜ-ᱟ᱾ ᱟᱵᱤᱱ?
ᱦᱳᱭ ᱡᱚᱢ ᱠᱮᱜ-ᱟ᱾ ᱞᱤᱧ ᱟᱹᱞᱤᱧ ᱦᱚᱸ ᱡᱚᱢ ᱠᱟᱛᱮ ᱜᱮᱞᱤᱧ ᱫᱩᱲᱩᱵ ᱵᱟᱲᱟ ᱠᱟᱱᱟ᱾
ᱚ ᱟᱪᱪᱷᱟ᱾
ᱞᱟᱹᱭ ᱫᱟᱞᱤᱧ ᱢᱤᱫᱴᱟᱝ, ᱴᱚᱯᱤᱠ ᱱᱤᱭᱮ ᱞᱟᱝ ᱜᱟᱞᱢᱟᱨᱟᱣ ᱞᱮᱱᱠᱷᱟᱱ ᱟᱹᱰᱤ ᱟᱨᱠᱤ ᱥᱩᱵᱤᱫᱷᱟ ᱠᱚᱜ ᱛᱟᱞᱟᱝᱟ᱾
ᱦᱳᱭ ᱦᱳᱭ᱾
ᱚᱱᱠᱟᱱ ᱡᱩᱫᱤ ᱟᱵᱮᱱᱟᱜ ᱢᱚᱱᱮᱨᱮ ᱡᱟᱦᱟᱸᱱᱟᱜ ᱴᱚᱯᱤᱠ ᱱᱮᱭᱱᱟᱜ ᱠᱷᱟᱡ ᱫᱚ ᱞᱟᱹ ᱟᱨᱠᱤ ᱞᱟᱹᱭ ᱵᱤᱱ
ᱚ ᱦᱳᱭ ᱟᱹᱞᱤᱧ ᱱᱟᱠᱷᱚᱱ ᱱᱚᱜᱼᱚᱭ ᱫᱚ ᱪᱟᱥ ᱵᱟᱥ ᱫᱤᱱ ᱠᱟᱱᱟ ᱛᱟᱦᱚᱞᱮ ᱱᱚᱣᱟ ᱪᱟᱥ ᱵᱟᱥ ᱤᱫᱤ ᱠᱟᱛᱮᱫ ᱨᱚᱯᱚᱲ ᱞᱮᱱᱠᱷᱟᱱ ᱛᱚ ᱱᱟᱯᱟᱭ ᱠᱚᱜᱼᱟ ᱾
ᱦᱳᱭ ᱚᱱᱟ ᱦᱚᱸ ᱱᱟᱯᱟᱭ ᱠᱟᱛᱷᱟ ᱜᱮᱵᱮᱱ ᱢᱮᱱ ᱠᱟᱫᱟ᱾ ᱛᱟᱦᱚᱞᱮ ᱚᱱᱛᱮ ᱫᱚᱭ ᱫᱟᱜ ᱫᱟ ᱥᱮ ᱵᱟᱝ᱾
ᱦᱳᱭ ᱦᱚᱜᱼᱚᱭ ᱚᱝᱠᱟ ᱫᱚ ᱫᱚᱢᱮ ᱵᱤᱥᱤ ᱫᱚ ᱵᱟᱭ ᱫᱟᱜ ᱮᱫᱟ ᱦᱚᱸᱜᱼᱚᱭ ᱠᱚᱢ ᱠᱚᱢ ᱜᱮ᱾
ᱦᱳᱭ᱾
ᱚ ᱟᱨ ᱚᱱᱛᱮ ᱫᱚ?
ᱱᱚᱛᱮ ᱢᱟ ᱱᱚᱜᱼᱚᱭ ᱠᱤᱪᱷᱩ ᱠᱷᱚᱱ ᱞᱟᱦᱟ ᱜᱤ ᱯᱷᱟᱸᱠ ᱠᱟᱜ ᱛᱟᱦᱮᱸᱱᱟ ᱢᱟᱱᱮ ᱵᱟᱭ ᱫᱟᱜ ᱮᱫ ᱠᱟᱱ ᱛᱟᱦᱮᱱᱟ ᱟᱫᱚ ᱱᱤᱛᱚᱜ ᱫᱚ ᱟᱨᱦᱚᱸᱭ ᱥᱟᱹᱨᱫᱤᱣ ᱠᱟᱫᱟ ᱾
ᱳ᱾
ᱢᱟᱱᱮ ᱚᱝᱠᱟ ᱫᱚ ᱥᱮᱨᱚᱠᱚᱢ ᱫᱚ ᱵᱟᱭ ᱧᱩᱨᱩᱜ ᱠᱟᱱᱟ᱾ ᱢᱟᱱᱮ ᱞᱟᱦᱟᱛᱮ ᱪᱮᱫ ᱞᱮᱠᱟ ᱟᱨᱠᱤ ᱞᱟᱦᱟᱛᱮ ᱦᱟᱱᱟ ᱥᱮᱨᱢᱟ ᱪᱮᱫᱠᱟ ᱟᱹᱰᱤ ᱡᱟᱹᱥᱛᱤ ᱵᱟᱭ ᱫᱟᱜ ᱮᱫ ᱠᱟᱱ᱾ ᱛᱟᱦᱮᱱᱟ ᱞᱟᱦᱟ ᱛᱮᱫᱚ ᱦᱟᱸᱜ ᱟᱫᱚ ᱮᱠᱷᱚᱱ ᱫᱚ ᱚ ᱝᱠᱟ ᱫᱚᱜ ᱵᱟᱝ ᱧᱮᱞ ᱧᱟᱢᱚᱜ ᱠᱟᱱᱟ ᱥᱮ
ᱟᱫᱚ ᱦᱮ ᱞᱟᱹᱭᱵᱤᱱ?
ᱨᱚᱦᱚᱭ ᱠᱚᱫᱚ ᱯᱮ ᱛᱤᱱᱟᱹᱜ ᱥᱟᱹᱜᱤᱧ ᱵᱟᱲᱟ ᱠᱟᱫᱟ᱾
ᱦᱳᱭ ᱟᱫᱚ ᱦᱚᱜᱼᱚᱭ ᱟᱨ ᱯᱮ ᱯᱳᱱ ᱠᱷᱟᱱ ᱜᱮ ᱱᱟᱠᱷᱟᱱ ᱨᱚᱦᱚᱭ ᱠᱚ ᱪᱟᱵᱟ ᱦᱩᱭᱩᱜᱼᱟ ᱾
ᱚᱸ᱾ ᱟᱞᱮᱭᱟᱜ ᱦᱚᱸ ᱪᱟᱵᱟ ᱦᱮᱡ ᱠᱟᱱᱟ, ᱟᱨ ᱢᱤᱴᱟᱝ ᱠᱷᱮᱛ ᱵᱟᱹᱠᱤ ᱦᱮᱱᱟᱜ ᱟᱠᱟᱫᱟ ᱚᱱᱟ ᱦᱚᱸ ᱯᱩᱨᱟᱹᱣ ᱞᱮᱱᱠᱷᱟᱱ ᱜᱮ ᱦᱟᱜᱸ ᱯᱩᱨᱟᱹᱜᱼᱟ᱾ ᱦᱟᱜ᱾
ᱚ ᱟᱪᱪᱷᱟ ᱟᱫᱚ ᱤᱭᱟᱹ ᱦᱳᱭ ᱮᱱᱮᱠᱷᱟᱱ ᱫᱚ ᱰᱷᱮᱨ ᱫᱤᱱ ᱨᱮᱜᱮ ᱱᱟᱝᱠᱷᱟᱱ ᱪᱟᱵᱟ ᱠᱚᱜᱼᱟ ᱾ᱟᱫᱚ ᱚᱱᱮ ᱯᱩᱱ ᱢᱟᱦᱟ ᱞᱟᱦᱟᱨᱮ, ᱟᱹᱰᱤ ᱵᱮᱥᱤ ᱚᱝᱠᱟᱭ ᱡᱟᱹᱯᱩᱫ ᱠᱮᱫᱮᱼᱟᱭ ᱥᱮ᱾
ᱦᱳᱭ᱾
ᱟᱫᱚ ᱱᱚᱝᱠᱟ ᱫᱟᱜ ᱠᱚ ᱛᱚᱢᱵᱟ ᱞᱮᱱᱟ ᱵᱟᱹᱫ ᱨᱮ ᱟᱫᱚ ᱚᱱᱠᱟ ᱨᱚᱦᱚᱭ ᱵᱟᱝ ᱜᱟᱱᱚᱜ ᱠᱟᱱ ᱛᱟᱦᱮᱸᱜᱼᱟ ᱾ ᱮ ᱱᱮᱛᱟᱨ ᱫᱚ ᱱᱟᱠᱷᱟᱱ
ᱨᱚᱦᱚᱭ ᱜᱟᱱᱚᱜ ᱠᱟᱱᱟ ᱟᱫᱚ ᱚᱱᱟ ᱠᱷᱟᱹᱛᱤᱨ ᱛᱮ ᱱᱟᱦᱟᱜ ᱨᱚᱦᱚᱭ ᱟᱨᱚᱢᱵᱷ ᱦᱩᱭ ᱟᱠᱟᱱᱟ ᱵᱟᱨᱥᱤᱧ ᱠᱷᱟᱱ ᱜᱮ ᱪᱟᱵᱟᱜ ᱠᱟᱱᱟ ᱾
ᱦ ᱱᱚᱝᱠᱟ ᱚᱲᱟᱜ ᱠᱚᱨᱮ ᱵᱮᱱ ᱛᱟᱦᱮᱱ ᱛᱟᱦᱮᱱ ᱜᱮᱭᱟ ᱥᱮ ᱱᱚᱝᱠᱟ ᱵᱟᱭᱨᱮ ᱨᱮ ᱟᱨᱠᱤ?
ᱚᱲᱟᱜ ᱠᱚᱨᱮ ᱜᱮᱞᱤᱧ ᱛᱟᱦᱮᱱ ᱠᱟᱱᱟ ᱱᱤᱭᱟᱹ ᱜᱷᱟᱹᱲᱤᱡ ᱫᱚ ᱱᱚᱝᱠᱷᱟᱱ ᱾
ᱚᱞᱚᱜ ᱠᱚᱫᱚ ᱵᱮᱱ ᱪᱟᱵᱟ ᱵᱟᱲᱟ ᱣᱟᱠᱟᱫᱟ ᱚᱞᱚᱜ ᱯᱟᱲᱦᱟᱣ᱾
ᱵᱟᱝᱼᱟ ᱚᱞᱚᱜ ᱠᱚᱫᱚ ᱚᱝᱠᱟ, ᱤᱭᱤᱪᱮᱥ ᱮᱢ ᱠᱟᱛᱮᱫ ᱜᱮ ᱱᱟᱠᱷᱟᱱ ᱟᱫᱚ ᱵᱟᱝᱞᱤᱧ ᱚᱞᱚᱜ ᱠᱟᱱᱟ ᱾
ᱚ᱾
ᱟᱨ ᱟᱹᱵᱤᱱ ᱫᱚ?
ᱟᱹᱞᱤᱧ ᱦᱟᱜ ᱢᱟᱜᱼᱚᱭ ᱞᱤᱧ ᱚᱞᱚᱜ ᱠᱟᱱᱟ ᱦᱟᱸᱜ ᱟᱨ ᱵᱟᱨ ᱥᱮᱨᱢᱟ ᱠᱷᱟᱡ ᱜᱮ ᱦᱟᱸᱜ ᱢᱩᱪᱟᱹᱛᱚᱜ ᱛᱟᱹᱞᱤᱧ ᱦᱟᱸᱜ᱾
ᱚ ᱟᱪᱷᱟ᱾
ᱛᱟᱦᱚᱞᱮ ᱪᱮᱫ ᱠᱚᱛᱮᱯᱮ ᱥᱤ ᱵᱟᱲᱟ ᱠᱮᱫ ᱜᱮᱭᱟ ᱱᱚᱝᱠᱟ ᱴᱨᱮᱠᱴᱟᱨ ᱠᱚᱛᱮ ᱥᱮ ᱱᱟᱦᱮᱞ?
ᱦᱳᱭ ᱟᱫᱚ ᱱᱟᱠᱷᱟᱱ ᱫᱚᱸ᱾ ᱱᱟᱦᱮᱞ ᱠᱚᱛᱮ ᱫᱚ ᱚᱱᱠᱟ ᱦᱟᱱᱟ ᱱᱤᱭᱟᱹ ᱛᱚᱞᱟ ᱠᱷᱮᱛ ᱠᱚᱞᱮ ᱥᱤ ᱜᱮᱭᱟ᱾ ᱟᱫᱚ ᱱᱟᱠᱷᱟᱱ ᱨᱚᱦᱚᱭ ᱥᱩᱢᱚᱭ ᱫᱚ ᱱᱚᱣᱟ ᱴᱨᱟᱠᱴᱚᱨ ᱛᱮᱜᱮ ᱥᱤ ᱦᱩᱭ ᱟᱠᱟᱱᱟ᱾
ᱚ᱾
ᱟᱫᱚ ᱠᱟᱹᱢᱤ ᱠᱚᱦᱚᱸ ᱚᱱᱠᱟ ᱠᱟᱹᱢᱤ ᱠᱚᱦᱚᱸ ᱵᱟᱠᱚ ᱧᱟᱢᱚᱜ ᱠᱟᱱᱟ ᱟᱨ ᱚᱱᱟ ᱠᱷᱟᱹᱛᱤᱨ ᱛᱮ, ᱱᱚᱣᱟ ᱛᱮᱜᱮ᱾ ᱡᱷᱚᱛᱚ ᱦᱚᱲ ᱠᱚ ᱠᱟᱹᱢᱤ ᱠᱚᱦᱚᱸ ᱞᱟᱦᱟᱜᱼᱟ ᱚᱱᱟ ᱠᱷᱟᱹᱛᱤᱨ ᱛᱮ᱾
ᱦᱩᱸ ᱮᱠᱷᱚᱱ ᱫᱚ ᱦᱟᱸᱜ ᱟᱨᱦᱚᱸ ᱡᱚᱛᱚᱜ ᱜᱮ ᱢᱮᱥᱤᱱ ᱠᱚ ᱩᱰᱩᱠ ᱟᱠᱟᱱᱟ ᱦᱟᱸᱜ᱾ ᱦᱩᱲᱩ ᱨᱚᱦᱚᱭ ᱦᱚᱸ ᱢᱮᱥᱤᱱ ᱟᱛᱮᱫ ᱠᱷᱤᱨ ᱦᱩᱭᱩᱜ ᱠᱟᱱᱟ᱾ ᱟᱨ ᱦᱩᱲᱩ ᱨᱚᱦᱚᱭ ᱠᱟᱛᱮ ᱡᱟᱦᱟᱸ ᱦᱟᱨᱟᱜᱼᱟ ᱡᱚᱠᱷᱚᱱ ᱵᱤᱞᱞᱤᱭᱮᱱ ᱜᱮ ᱛᱚᱠᱷᱚᱱ ᱦᱚᱸ ᱢᱮᱥᱤᱱ ᱛᱮᱜᱮ ᱜᱮᱫᱚᱜ ᱠᱟᱱᱟ ᱦᱮᱸᱥᱮ᱾
ᱦᱳᱭ ᱦᱳᱭ᱾
ᱟᱫᱚ ᱦᱟᱸᱜ ᱚᱱᱟ ᱠᱚᱫᱚ ᱦᱟᱸᱜ ᱴᱟᱠᱟ ᱯᱚᱭᱥᱟ ᱛᱟᱦᱮᱸ ᱞᱮᱱ ᱠᱷᱟᱱᱡ ᱫᱚᱵᱚᱱ ᱠᱤᱨᱤᱧ ᱫᱟᱲᱮᱭᱟᱜ ᱜᱮᱭᱟ ᱠᱤᱱᱛᱩᱫᱚ ᱮᱠᱷᱚᱱ ᱫᱚ ᱵᱟᱹᱱᱩᱜ ᱠᱟᱜ ᱛᱟᱵᱚᱱᱟ᱾
ᱦᱳᱭ ᱦᱳᱭ᱾
ᱦᱩᱸ᱾
ᱟᱫᱚ ᱤᱠᱷᱟᱱ ᱟᱯᱮᱮᱥᱮᱫ ᱫᱚ ᱚᱱᱠᱟ ᱛᱤᱱ ᱵᱟᱨ ᱪᱟᱥ ᱦᱩᱭᱩᱜ ᱜᱮᱭᱟ?
ᱟᱞᱮ ᱥᱮᱱ ᱫᱚ ᱱᱚᱝᱠᱟ᱾ ᱥᱮᱨᱢᱟᱨ ᱨᱮ ᱢᱤᱫ ᱫᱷᱟᱣ ᱜᱮ ᱦᱩᱭᱩᱜ ᱛᱟᱦᱮᱱᱟ ᱱᱚᱜ ᱱᱚᱝᱠᱟ ᱫᱟᱜ ᱵᱷᱚᱨᱥᱟ ᱜᱮᱞᱮ ᱛᱟᱦᱮᱱ ᱛᱟᱦᱮᱸᱱᱟ᱾
ᱳ ᱟᱪᱷᱟ᱾
ᱟᱯᱮ ᱥᱮᱫ ᱫᱚ?
ᱦᱳᱭ ᱟᱞᱮ ᱦᱚᱸᱚᱸ ᱱᱚᱝᱠᱟᱟᱜᱮ ᱵᱟᱨ ᱫᱷᱟᱣ ᱜᱮ ᱱᱚᱝᱠᱟ ᱪᱟᱥ ᱦᱩᱭᱩᱜ ᱜᱮᱭᱟ ᱦᱩᱲᱩ ᱫᱚ᱾ ᱟᱨ ᱱᱚᱜᱼᱚᱭ ᱵᱚᱨᱥᱟ ᱥᱚᱢᱚᱭ ᱟᱨ ᱦᱟᱱᱟ ᱫᱷᱚᱨᱚᱱ ᱫᱤᱱ ᱡᱟᱦᱟᱸᱟ ᱦᱩᱲᱩ ᱠᱚ ᱨᱚᱦᱚᱭᱟ᱾
ᱦᱳᱭ᱾
ᱩᱱ ᱥᱚᱢᱚᱭ ᱦᱚᱸ ᱟᱫᱚ ᱱᱟᱠᱷᱟᱱ ᱚᱱᱟᱼᱼ ᱪᱟᱥ ᱠᱚᱛᱮ ᱫᱚ ᱠᱟᱹᱴ ᱥᱩᱵᱤᱫᱷᱟ ᱜᱮ ᱟᱞᱮ ᱫᱚ ᱱᱚᱝᱠᱟ ᱥᱮᱞᱳ ᱦᱚᱸ ᱢᱮᱱᱟᱜᱼᱟ᱾ ᱟᱨ ᱱᱚᱝᱠᱟ ᱥᱟᱱᱢ ᱢᱟᱨᱥᱟᱞ ᱠᱚᱦᱚᱸ ᱢᱮᱱᱟᱜ ᱜᱮᱭᱟ ᱟᱫᱚ ᱚᱱᱟ ᱠᱷᱟᱹᱛᱤᱨ ᱛᱮ ᱫᱟᱜ ᱨᱮᱱᱟᱜ ᱫᱚ᱾ ᱟᱹᱰᱤ ᱥᱩᱵᱤᱫᱷᱟ ᱜᱮᱭᱟ ᱞᱮ᱾
ᱫᱷᱚᱨᱚᱱ ᱫᱤᱱ ᱫᱚ ᱟᱹᱰᱤ ᱟᱭᱢᱟ ᱵᱟᱝ ᱥᱤᱛᱩᱝ ᱯᱮ ᱜᱮᱭᱟ ᱚᱝᱠᱟ ᱪᱟᱥᱵᱟᱥ ᱠᱚ ᱦᱟᱸᱜ?
ᱦᱮᱸ ᱟᱫᱚ ᱥᱤᱛᱩᱝ ᱜᱮᱭᱟ, ᱪᱟᱥ ᱵᱟᱥ ᱦᱚᱲᱫᱚ ᱱᱚᱝᱠᱟ ᱪᱟᱥ ᱜᱮ ᱠᱚᱨᱟᱣ ᱦᱩᱭᱩᱜ ᱜᱮᱭᱟ ᱥᱮ ᱱᱚᱣᱟ ᱛᱮᱜᱮ ᱵᱷᱚᱨᱥᱟ ᱪᱟᱥᱵᱟᱥ ᱛᱮᱜᱮ᱾
ᱞᱟᱦᱟ ᱛᱮᱵᱮᱱ ᱯᱟᱲᱦᱟᱜ ᱠᱟᱱ ᱛᱟᱦᱮᱸᱱᱟ ᱱᱚᱝᱠᱟ ᱦᱤᱡᱩᱜ ᱥᱮᱱᱚᱜ ᱥᱮ ᱢᱟᱱᱮ ᱦᱚᱳᱥᱴᱮᱞ ᱠᱚᱨᱮ ᱵᱮᱱ ᱛᱟᱦᱮᱸᱱ ᱵᱟᱲᱟᱜ ᱠᱟᱱ ᱛᱟᱦᱮᱸᱱᱟ?
ᱵᱟᱝᱟ ᱱᱚᱝᱠᱟ ᱚᱲᱟᱜ ᱠᱷᱚᱱᱟᱜ ᱜᱮ ᱦᱤᱡᱩᱜ ᱥᱮᱱᱚᱜ ᱠᱟᱱ ᱛᱟᱦᱮᱸᱜ ᱟᱞᱤᱧ᱾
ᱚ,
ᱟᱨ ᱟᱹᱵᱤᱱ ᱫᱚ?
ᱟᱹᱞᱤᱧ ᱢᱟ ᱦᱟᱸᱜ ᱦᱳᱥᱴᱮᱞ ᱠᱷᱚᱱᱟᱜ ᱦᱳᱥᱴᱮᱞ ᱨᱮᱜᱮ ᱠᱟᱹᱴᱤᱜ ᱠᱷᱚᱱᱟᱜ ᱠᱟᱹᱴᱤᱜ ᱠᱷᱱᱟᱜ ᱵᱚᱞᱛᱮ ᱢᱟᱱᱮ, ᱦᱟᱸ ᱟᱹᱛᱩ ᱠᱚᱨᱮ ᱦᱟᱸᱜ ᱫᱚ ᱵᱟᱹᱞᱤᱧ ᱯᱟᱲᱦᱟᱜ ᱠᱟᱱ ᱛᱟᱦᱮᱸᱱᱟ ᱥᱮ ᱧᱤᱨ ᱵᱟᱲᱟᱭ ᱠᱟᱱ ᱛᱟᱦᱮᱸᱱᱟᱞᱤᱧ ᱟᱹᱰᱤ ᱟᱸᱴ ᱟᱹᱞᱤᱧ ᱦᱚᱸ᱾ ᱚᱲᱟᱜ ᱨᱮᱦᱚᱸ ᱵᱟᱹᱞᱤᱧ ᱛᱟᱦᱮᱸᱱ ᱠᱟᱱ ᱛᱟᱦᱮᱸᱱᱟ ᱡᱟᱦᱟᱸ ᱥᱮᱜ ᱠᱷᱮᱞ ᱵᱟᱲᱟ ᱦᱩᱭᱩᱜ ᱠᱟᱱ ᱛᱟᱦᱮᱸᱱᱟ᱾ ᱟᱫᱚ ᱚᱱᱟ ᱦᱚᱛᱮᱜ ᱛᱮ ᱚᱱᱠᱟ ᱵᱟᱭᱨᱮ ᱠᱚ ᱟᱹᱜᱩ ᱚᱴᱚ ᱠᱟᱜ ᱞᱤᱧᱟᱹ᱾ᱛᱚ ᱵᱟᱭᱨᱮ ᱨᱮ ᱢᱮᱱᱟᱜ ᱠᱟᱜ ᱞᱤᱧᱟ᱾
ᱟᱫᱚ ᱚᱱᱟ ᱦᱚᱸ ᱟᱹᱰᱤ ᱱᱟᱯᱟᱭ ᱜᱮᱭᱟ ᱦᱮᱸᱥᱮ ᱵᱟᱭᱨᱮ ᱠᱷᱚᱱ ᱫᱚ ᱠᱟᱹᱴᱤᱜ ᱢᱟᱱᱮ ᱯᱟᱲᱦᱟᱣ ᱠᱚᱨᱮᱱᱟᱜ, ᱢᱟᱱᱮ ᱚᱲᱟᱜ ᱚᱲᱟᱜ ᱨᱮᱫᱚ ᱠᱟᱹᱴᱤᱜ ᱜᱤᱫᱽᱨᱟᱹ ᱠᱚ ᱥᱟᱶ ᱢᱮᱥᱟᱞ ᱞᱮᱱᱠᱷᱟᱱ ᱠᱟᱹᱴᱤᱜ ᱠᱷᱮᱞ ᱦᱩᱭᱩᱜᱼᱟ ᱥᱮ᱾
ᱦᱮᱸ ᱟᱨ ᱵᱟᱝᱠᱷᱟᱱ ᱥᱚᱵ ᱠᱟᱜ ᱵᱮᱱ ᱯᱟᱲᱦᱟᱜ ᱦᱮᱸ, ᱟᱹᱰᱤ ᱫᱤᱥᱩ ᱠᱟᱜ ᱵᱮᱱ ᱯᱟᱲᱦᱟᱜ ᱠᱟᱱᱟ ᱵᱮᱱ ᱡᱟᱦᱟᱸᱭ ᱠᱚ ᱯᱷᱳᱱᱟᱜ ᱵᱮᱱᱟ ᱵᱟᱠᱷᱟᱭ ᱠᱚ, ᱠᱟᱹᱴᱤᱜ ᱨᱮᱛᱚ ᱦᱚᱦᱚᱣᱟᱜ ᱵᱮᱱᱟ ᱠᱚ ᱦᱮᱸ ᱱᱩᱭ ᱦᱮᱱᱟᱭ ᱠᱟᱹᱴᱤᱜ ᱠᱷᱟᱭ ᱦᱚᱦᱚᱟᱭ ᱯᱮᱥᱮ ᱵᱟᱠᱚ ᱦᱚᱦᱚᱣᱟᱜ ᱢᱮᱜᱮ᱾
ᱮᱸ ᱦᱳᱭ,
ᱠᱚ ᱦᱚᱸ ᱱᱚᱜᱼ ᱱᱚᱝᱠᱟ᱾ ᱛᱟᱦᱚᱞᱮ ᱛᱮᱤᱦᱤᱧ ᱫᱚ ᱪᱮᱜ ᱯᱮ ᱩᱛᱩ ᱠᱟᱜ ᱛᱟᱦᱮᱸᱱ ᱜᱮᱭᱟ?
ᱟᱸ ᱛᱮᱦᱤᱧ ᱫᱚ ᱵᱟᱝᱠᱷᱟᱱ ᱩᱛᱩ ᱛᱟᱦᱮᱸ ᱠᱟᱱᱟ ᱦᱟᱹᱠᱩ ᱩᱛᱩ ᱛᱟᱦᱮᱸ ᱠᱟᱱᱟ᱾
ᱦᱚᱸ
ᱦᱟᱹᱠᱩ ᱚᱝᱠᱟ ᱮ, ᱸᱦᱮᱸ ᱞᱟᱹᱭ ᱵᱤᱱ?
ᱱᱚᱝᱠᱟ ᱴᱟᱹᱴᱩ ᱦᱟᱹᱠᱩ ᱥᱮ ᱱᱚᱝᱠᱟ ᱠᱟᱹᱴᱤᱜ ᱦᱟᱹᱠᱩ ᱢᱟᱱᱮ ᱡᱟᱝ ᱵᱟᱞᱟ?
ᱱᱚᱝᱠᱟ ᱠᱟᱹᱴᱤᱜ ᱦᱟᱹ ᱠᱚ ᱜᱮ, ᱟᱫᱚ ᱚᱝᱠᱟ ᱨᱚᱦᱚᱭ ᱥᱮᱜ ᱪᱟᱞᱟᱣ ᱦᱚ ᱨᱚᱦᱚᱭ ᱪᱟᱞᱟᱣ ᱦᱩᱭ ᱞᱮᱱᱟ ᱛᱚ ᱟᱫᱚ ᱚᱱᱛᱮ ᱠᱷᱚᱱᱟᱜ ᱜᱮ ᱱᱚᱝᱠᱟ ᱵᱟᱹᱫᱽ ᱨᱮ ᱠᱚ ᱛᱟᱦᱮᱸ ᱠᱟᱱᱟ ᱟᱫᱚ ᱚᱱᱛᱮ ᱠᱷᱚᱱᱟᱜ ᱜᱮ ᱥᱟᱵ ᱟᱹᱜᱩ ᱦᱩᱭ ᱠᱟᱱᱟ ᱦᱟᱹᱠᱩ᱾
ᱠᱟᱹᱴᱤᱜ ᱦᱟᱹᱠᱩ ᱫᱚ ᱦᱟᱸᱜ ᱴᱷᱤᱠ ᱜᱮ ᱵᱷᱟᱹᱡᱤ ᱠᱟᱛᱮᱜ ᱡᱚᱢ ᱵᱟᱲᱟ ᱫᱚ᱾ ᱟᱫᱚ ᱤᱧ ᱫᱚ ᱦᱟᱸᱜ ᱩᱝᱠᱩ ᱞᱟᱹᱴ
ᱩᱝᱠᱩ ᱩᱝᱠᱩ ᱯᱩᱴᱷᱤ ᱦᱟᱹᱠᱩ ᱠᱚ ᱯᱩᱴᱷᱤ ᱵᱩᱸᱢᱵᱩᱭ
ᱦᱳᱭ,
ᱟᱫᱚ ᱫᱟᱜᱽ ᱞᱮᱠᱷᱟᱱ ᱫᱚ ᱱᱚᱝᱟᱱ ᱫᱚ ᱟᱞᱮ ᱥᱮᱜ ᱫᱚ ᱫᱚᱢᱮ ᱜᱮ ᱠᱚ ᱩᱰᱩᱜ ᱢᱟᱱᱮ ᱦᱟᱹᱠᱩ ᱠᱟᱱᱟ ᱠᱚ᱾ ᱟᱫᱚ ᱡᱟᱦᱟᱸ ᱠᱚᱨᱮᱜ ᱚᱱᱠᱟ ᱜᱟᱰᱤ ᱛᱮᱠᱚ ᱥᱤ ᱚᱪᱚᱭ ᱫᱟ ᱥᱮ ᱟᱫᱚ ᱚᱱᱟ ᱠᱚᱨᱮᱜ ᱦᱟᱹᱠᱩ ᱱᱟᱠᱷᱟᱱ ᱩᱰᱩᱠᱚᱜ ᱠᱟᱱᱟ᱾
ᱟᱨᱦᱚᱸ ᱟᱭᱢᱟ ᱦᱟᱸᱜ ᱩᱱᱠᱩ ᱡᱟᱝ ᱵᱟᱞᱟ ᱟᱹᱰᱤ ᱟᱭᱢᱟ ᱪᱤᱞᱤ ᱦᱟᱹᱠᱩ ᱠᱚ ᱢᱮᱛᱟ ᱠᱚᱣᱟ ᱩᱱᱠᱩ ᱢᱟ, ᱡᱟᱝ ᱵᱟᱪᱷᱟᱣ ᱛᱮ ᱜᱮ ᱢᱟᱧ ᱢᱤᱜ ᱜᱷᱚᱱᱴᱟᱭ ᱛᱟᱦᱮᱸᱱᱟ᱾ ᱩᱱᱠᱩ ᱣᱟᱜ ᱡᱟᱝ ᱛᱟᱦᱮᱸᱱ ᱛᱟᱠᱚᱣᱟ ᱦᱟᱹᱠᱩᱣᱟᱜ ᱥᱮᱲᱟ ᱞᱟᱹᱴᱩ ᱦᱟᱹᱠᱩᱣᱟ ᱾
ᱦᱮᱸ᱾
ᱟᱫᱚᱢ ᱦᱟᱹᱠᱩ ᱫᱚ ᱡᱟᱦᱟᱸᱭ ᱡᱟᱝ ᱵᱟᱝ ᱛᱟᱦᱮᱸᱱ ᱛᱟᱠᱚᱣᱟ ᱩᱱᱠᱩ ᱫᱚ ᱴᱷᱤᱠ ᱜᱤᱧ ᱮᱠᱟᱹᱶ ᱵᱟᱲᱟ ᱠᱚᱣᱟ᱾
ᱚ ᱟᱪᱪᱷᱟ᱾
ᱦᱩᱸ ᱦᱩᱸ ᱦᱩᱸ᱾
ᱟᱫᱚ ᱫᱟᱠᱟ ᱠᱚ ᱫᱚ ᱵᱤᱱ ᱡᱚᱢ ᱠᱟᱜᱼᱟ?
ᱦᱳᱭ ᱡᱚᱢ ᱠᱟᱫᱟᱞᱤᱧ᱾
ᱚ ᱟᱫᱚ ᱪᱮᱫ ᱯᱮ ᱩᱛᱩ ᱞᱮᱜ-ᱟ ᱛᱮᱦᱮᱧ ᱫᱚ?
ᱩᱛᱩ ᱫᱚ ᱚᱱᱠᱟ ᱫᱚ ᱵᱤᱞᱮ ᱩᱛᱩ ᱦᱩᱭ ᱠᱟᱱ ᱛᱟᱦᱮᱱᱟ ᱛᱤᱦᱤᱧ ᱫᱚ ᱾
ᱚ ᱾
ᱤᱥᱤᱱ ᱵᱟᱥᱟᱝ ᱠᱚᱫᱚ ᱵᱮᱱ ᱵᱟᱲᱟᱭ ᱜᱮᱭᱟ ᱦᱟᱸᱜ ᱛᱚ ᱦᱟᱸᱜ ᱾
ᱦᱳᱭ ᱤᱥᱤᱱ ᱵᱟᱥᱟᱝ ᱫᱚ ᱱᱟᱜ ᱠᱷᱟᱱ ᱟᱹᱞᱤᱧ ᱫᱚ ᱡᱷᱚᱛᱚᱢᱟᱜ ᱜᱮᱞᱤᱧ ᱵᱟᱲᱟᱭ ᱜᱮᱭᱟ ᱾
ᱟᱫᱚ ᱠᱩᱲᱤ ᱜᱤᱫᱽᱨᱟᱹ ᱥᱮ ᱡᱷᱚᱛᱚ ᱜᱮ ᱠᱚᱨᱟᱣ ᱦᱩᱭᱩᱜ-ᱟ ᱾ ᱠᱚᱢ ᱵᱮᱥᱤ ᱫᱚ ᱚᱲᱟᱜ ᱨᱮᱱᱟᱜ ᱠᱟᱹᱢᱤ ᱫᱚ ᱥᱟᱢᱴᱟᱣ ᱜᱮ ᱦᱳᱭᱳᱜ-ᱟ ᱾
ᱦᱩᱸ ᱵᱟᱠᱷᱟᱡ ᱫᱚ ᱜᱷᱟᱸᱨᱚᱸᱧᱡᱽ ᱠᱚ ᱦᱟᱸᱜ ᱪᱤᱠᱟᱹ ᱵᱮᱱ ᱥᱟᱢᱴᱟᱣᱟ ᱦᱟᱸᱜ ᱯᱚᱨᱮ ᱛᱮ ᱦᱟᱸᱜ ᱾ ᱦᱳᱭ ᱾ ᱟᱨ ᱮᱠᱷᱚᱱ ᱛᱚ ᱦᱟᱸᱜ ᱵᱤᱱ ᱧᱮᱞᱮᱫ ᱠᱟᱱ ᱜᱮᱭᱟ ᱡᱟᱦᱟᱸᱭ ᱢᱟᱱᱮ ᱵᱟᱭᱨᱮ ᱠᱚᱨᱮ ᱠᱚ ᱛᱟᱦᱮᱱ ᱠᱟᱱᱟ ᱦᱟᱸᱜ ᱾ ᱩᱱᱟᱹᱜ ᱦᱟᱸᱜ ᱵᱟᱝ ᱠᱚ ᱵᱟᱲᱟᱭᱟ ᱦᱟᱸᱜ ᱡᱟᱦᱟ ᱱᱟᱜ ᱠᱟᱹᱢᱤ ᱠᱚᱜᱮ ᱦᱳᱭ ᱥᱮ ᱾
ᱦᱳᱭ ᱾
ᱦᱳᱭ ᱾
ᱟᱫᱚ ᱟᱹᱞᱤᱧ ᱞᱤᱧ ᱞᱟᱹᱭᱟ ᱱᱟᱜ ᱠᱷᱟᱱ ᱠᱩᱲᱤ ᱜᱤᱫᱽᱨᱟᱹ ᱫᱚ ᱡᱷᱚᱛᱚᱢᱟᱜ ᱜᱮ ᱥᱮᱬᱟ ᱞᱟᱹᱠᱛᱤ ᱠᱟᱱᱟ ᱾
ᱦᱳᱭ ᱦᱩᱸ ᱾
ᱟᱫᱚ ᱡᱟᱦᱟᱸ ᱛᱤᱱᱟᱹᱜ ᱡᱟᱦᱟᱸ ᱨᱮᱜᱮ ᱵᱟᱭᱨᱮ ᱛᱟᱦᱮᱸ ᱦᱩᱭᱩᱜ ᱢᱟᱱᱮ ᱛᱟᱦᱮᱸ ᱛᱟᱦᱮᱸᱱ ᱨᱮᱦᱚᱸ ᱠᱚ ᱠᱩᱲᱤ ᱜᱤᱫᱽᱨᱟᱹ ᱢᱟᱱᱮ ᱤᱥᱤᱱ ᱵᱟᱥᱟᱝ ᱚᱲᱟᱜ ᱠᱚ ᱨᱮᱱᱟᱜ ᱠᱟᱹᱢᱤᱴᱟᱜ ᱢᱟᱱᱮ ᱡᱷᱚᱛᱚ ᱦᱚᱲᱟᱜ ᱜᱮ ᱞᱟᱹᱠᱛᱤ ᱠᱟᱱᱟ ᱾ ᱱᱚᱣᱟ ᱠᱚ ᱫᱚ ᱜᱚ ᱵᱟᱵᱟ ᱦᱚᱸ ᱠᱟᱹᱴᱤᱡ ᱵᱷᱟᱜᱤ ᱠᱚ ᱵᱩᱡᱟ ᱥᱮ ᱾
ᱦᱩᱸ ᱾ ᱡᱟᱦᱟᱸᱭ ᱡᱩᱫᱤ ᱢᱚᱱᱮ ᱠᱟᱜ ᱵᱮᱱ ᱚᱲᱟᱜ ᱨᱮ ᱚᱠᱚᱭ ᱜᱮ ᱵᱟᱹᱱᱩᱜ ᱠᱚᱣᱟ ᱯᱮᱲᱟ ᱠᱚᱠᱚ ᱪᱟᱞᱟᱣ ᱠᱚ ᱚᱱᱠᱟ ᱦᱟᱜ ᱢᱤᱫ ᱫᱤᱱ ᱜᱟᱱ ᱪᱮᱫ ᱵᱤᱱ ᱡᱚᱢᱟ ᱩᱱᱫᱚ ᱾ ᱥᱚᱵᱽ ᱥᱚᱢᱚᱭ ᱜᱚ ᱴᱷᱮᱡ ᱛᱟᱦᱮᱸ ᱞᱮᱱ ᱠᱷᱟᱡ ᱫᱚ ᱦᱟᱸᱜ ᱵᱟᱝ ᱦᱩᱭᱩᱜ-ᱟ ᱦᱟᱜ ᱾ ᱦᱮᱸ ᱾ ᱵᱟᱠᱷᱟᱡ ᱠᱳᱱᱳ ᱫᱤᱱ ᱡᱟᱢᱟᱭ ᱚᱱᱟᱜ ᱠᱚᱨᱮ ᱠᱚ ᱢᱮᱱ ᱜᱮᱭᱟ ᱦᱟᱸᱜ ᱚ ᱵᱟᱹᱦᱩ ᱫᱚ ᱪᱮᱫ ᱠᱟᱹᱢᱤ ᱦᱚᱸ ᱵᱟᱭ ᱵᱟᱲᱟᱭᱟ ᱾ ᱦᱮᱸ ᱥᱮ ᱦᱩᱸ ᱾
ᱚᱱᱟᱛᱮ ᱠᱚᱢ ᱠᱚᱢ ᱫᱚ ᱡᱷᱚᱛᱚ ᱜᱮ ᱠᱟᱹᱢᱤ ᱥᱮᱲᱟ ᱫᱚ ᱞᱟᱹᱠᱛᱤ ᱠᱟᱱᱟ ᱾ ᱚᱠᱚᱭ ᱦᱚ ᱢᱟᱱᱮ ᱡᱟᱣᱟᱸᱭ ᱚᱲᱟᱜ ᱨᱮᱦᱚᱸ ᱚᱠᱚᱭ ᱦᱚᱸ ᱟᱞᱚ ᱠᱚ ᱞᱟᱹᱭ ᱫᱟᱲᱮᱭᱟᱜ ᱢᱟ ᱡᱮ ᱵᱟᱝ ᱵᱟᱹᱦᱩ ᱫᱚ ᱪᱮᱫ ᱦᱚᱸ ᱜᱮ ᱵᱟᱝ ᱵᱟᱲᱟᱭ
ᱦᱩᱸᱜ-ᱩ ᱾ ᱵᱟᱠᱷᱟᱡ ᱠᱚ ᱢᱮᱱᱟ ᱵᱟᱹᱵᱩ ᱪᱮᱫ ᱞᱮᱠᱟᱱᱤᱡ ᱵᱟᱹᱦᱩ ᱪᱚᱞᱮ ᱟᱹᱜᱩ ᱠᱟᱫᱮᱭᱟ ᱟᱹᱰᱤ ᱠᱩᱴᱱᱤ ᱜᱮᱭᱟ ᱾
ᱦᱳᱭ ᱾
ᱦᱮᱸ ᱾
ᱚᱱᱟ ᱦᱚᱸ ᱦᱚᱲ ᱠᱚᱴᱷᱮᱱ ᱞᱟᱹᱞᱟᱹᱭ ᱫᱚ ᱞᱟᱹᱭ ᱟᱠᱚ ᱥᱮ ᱚᱱᱟ ᱦᱚᱸ ᱵᱮᱥᱛᱮ ᱱᱟᱜ ᱠᱷᱟᱱ ᱵᱟᱝ ᱵᱩᱡᱷᱟᱹᱜ-ᱟ ᱾ ᱢᱚᱱᱮ ᱠᱚ ᱠᱷᱟᱨᱟᱯᱚᱜ ᱜᱮᱭᱟ ᱾
ᱦᱮᱸ ᱾ ᱱᱢᱟᱱᱮ ᱦᱚᱲ ᱠᱚᱴᱷᱮᱡ ᱠᱚ ᱞᱟᱹᱭᱟ ᱦᱟᱸᱜ ᱟᱵᱮᱱ ᱫᱚ ᱮᱴᱟᱜ ᱦᱚᱲ ᱴᱷᱮᱜ ᱠᱷᱚᱡ ᱵᱮᱱ ᱟᱸᱡᱚᱢᱟ ᱦᱟᱜ ᱟᱹᱰᱤ ᱠᱷᱟᱨᱟᱯ ᱜᱮ ᱟᱹᱭᱠᱟᱹᱜ-ᱟ ᱥᱮ ᱾
ᱦᱳᱭ ᱦᱳᱭ ᱾
ᱦᱩᱢ ᱾
ᱠᱟᱹᱢᱤ ᱥᱮᱲᱟ ᱛᱟᱦᱮᱸ ᱞᱮᱱᱠᱷᱟᱱ ᱟᱫᱚ ᱚᱠᱚᱭ ᱦᱚᱸ ᱵᱟᱠᱚ ᱞᱟᱹᱭ ᱫᱟᱲᱮᱭᱟᱜ-ᱟ ᱡᱮ ᱵᱟᱝ ᱵᱟᱹᱦᱩ ᱵᱟᱲᱟᱭ ᱛᱟᱞᱮᱭᱟᱭ ᱠᱚᱢ ᱠᱚᱢ ᱫᱚ ᱡᱷᱚᱛᱚᱢᱟᱜ ᱜᱮ ᱾
ᱟᱨ ᱮᱠᱷᱚᱱ ᱫᱚᱵᱚᱱ ᱵᱟᱲᱟᱭ ᱜᱮᱭᱟ ᱢᱤᱫ ᱦᱚᱲ ᱴᱷᱮᱱ ᱞᱟᱹᱭ ᱢᱟᱱᱮ ᱦᱟᱸᱜ ᱜᱚᱴᱟ ᱟᱛᱳ ᱨᱮ ᱠᱷᱚᱵᱚᱨ ᱪᱟᱞᱟᱜ-ᱟ ᱦᱟᱸᱜ ᱾
ᱦᱳᱭ ᱦᱳᱭ ᱾
ᱴᱷᱤᱠ ᱜᱮᱭᱟ ᱢᱟ ᱟᱹᱰᱤ ᱟᱭᱢᱟ ᱥᱟᱨᱦᱟᱣ ᱴᱟᱭᱤᱢ ᱦᱟᱸᱜ ᱪᱟᱵᱟ ᱦᱤᱡᱩᱜ ᱠᱟᱱᱟ ᱾
ᱦᱳᱭ᱾
ᱚ ᱵᱟᱝ ᱢᱟᱱᱮ ᱱᱚᱸᱰᱮ ᱪᱮᱫ ᱞᱮᱠᱟ ᱪᱚᱠᱚ ᱩᱫᱩᱜ ᱠᱟᱫᱟ᱾ ᱤᱧᱟᱹᱜ ᱨᱮᱫᱚ ᱢᱟᱱᱮ ᱵᱟᱨᱚᱴᱟ ᱯᱟᱸᱪ ᱤᱭᱟᱹᱣ ᱠᱟᱱᱟ ᱟᱵᱮᱱ ᱠᱤᱱᱛᱩ ᱚᱱᱟ ᱟᱴᱠᱟᱣ ᱠᱟᱱᱟ ᱪᱤᱠᱟᱹ ᱛᱮᱪᱚᱝ ᱠᱤᱱᱛᱩ ᱩᱱᱟᱹᱜ ᱴᱟᱭ ᱫᱚ ᱵᱟᱝ ᱦᱳᱭ ᱠᱟᱱᱟ᱾
ᱟᱹᱞᱤᱧᱟᱜ ᱫᱚ ᱩᱱᱟᱹᱜ ᱫᱚ ᱵᱟᱝ ᱧᱮᱞᱚᱜ ᱠᱟᱱᱟ, ᱱᱚᱰᱮ ᱫᱚ ᱮᱜᱟ
ᱦᱮᱸ ᱱᱚᱸᱰᱮ ᱦᱚᱸ ᱮᱜᱟᱨᱚ ᱜᱮ ᱧᱮᱞᱚᱜ ᱠᱟᱱᱟ ᱪᱮᱠᱟ ᱪᱚ ᱦᱟᱱᱟ ᱦᱟᱱᱮ ᱢᱤᱫᱛᱟ ᱡᱟᱦᱟᱸ ᱦᱳᱢ ᱤᱥᱠᱨᱤᱱ ᱠᱟᱱᱟ᱾
ᱦᱮᱸ᱾
ᱦᱳᱭ ᱥᱮ᱾
ᱦᱮᱸ᱾
ᱚᱱᱟ ᱦᱳᱢ ᱤᱥᱠᱤᱱ ᱨᱮ ᱚᱱᱟ ᱵᱟᱨᱚᱴᱟ ᱯᱟᱸᱪ ᱤᱭᱟᱹᱣ ᱠᱟᱱᱟ ᱵᱟᱨᱚᱢᱤᱱᱤᱴ ᱯᱟᱸᱪ ᱥᱮᱠᱮᱱ᱾ ᱟᱫᱚ ᱚᱱᱟ ᱫᱚ ᱥᱴᱚᱯ ᱠᱟᱱᱟ ᱟᱨ ᱡᱟᱦᱟᱸ ᱢᱟᱱᱮ ᱤᱥᱠᱳᱞ ᱟᱵᱚᱱ ᱢᱟᱱᱮ ᱡᱟᱦᱟᱸ ᱪᱮᱛᱟᱱ ᱠᱷᱚᱡ ᱵᱚᱱ ᱟᱬᱜᱳᱭᱟ ᱚᱱᱟ ᱨᱮᱫᱚ ᱢᱟᱱᱮ ᱱᱤᱛᱳᱜ ᱛᱤᱱᱟᱹᱜ ᱤᱭᱟᱹᱜ ᱠᱟᱱᱟ ᱦᱟᱸᱜ ᱥᱟᱲᱮ ᱮᱜᱟᱨᱚ ᱥᱟᱲᱮ ᱮᱜᱟᱨᱚᱥᱚ ᱥᱟᱲᱮ ᱮᱜᱟᱨᱚᱴᱟ ᱫᱷᱟᱹᱴ ᱥᱟᱲᱮ ᱮᱜᱟᱨᱚᱴᱟᱧ ᱞᱟᱹᱭᱮᱫ᱾ ᱮᱜᱟᱨᱚᱴᱟ ᱢᱤᱱᱤᱴ ᱦᱳᱭ ᱠᱟᱱᱟ᱾
ᱦᱮᱸ ᱦᱮᱸ᱾
ᱮᱱᱟᱱ ᱠᱷᱚᱱ ᱜᱮᱞᱤᱧ ᱮᱱᱟᱱ ᱠᱷᱚᱡ ᱜᱮᱞᱤᱧ ᱧᱮᱞ ᱫᱟ ᱟᱴᱠᱟᱣ ᱠᱟᱱᱟ, ᱟᱫᱚ ᱚᱱᱟ ᱫᱚ ᱵᱟᱹᱧ ᱵᱩᱡᱽ ᱫᱟᱲᱮᱣ ᱟᱠᱟᱫ ᱛᱟᱦᱮᱱᱟ ᱩᱱᱟᱹᱜ᱾
ᱚ ᱟᱪᱪᱷᱟ᱾ ᱦᱳᱭ ᱛᱟᱦᱟᱞᱮ ᱮᱸ ᱴᱟᱭᱤᱢ ᱠᱚᱦᱚᱸ ᱥᱮᱴᱮᱨ ᱦᱮᱡ ᱠᱟᱱᱟ, ᱛᱚ
ᱴᱷᱤᱠ ᱜᱮᱭᱟ ᱢᱟ ᱛᱟᱞᱦᱮ ᱟᱹᱰᱤ ᱟᱭᱢᱟ ᱡᱚᱦᱟᱨ᱾